ᱦᱮᱞᱳ
ᱦᱮᱸ ᱜᱚᱢᱠᱮ ᱟᱸᱡᱚᱢ ᱧᱟᱢ ᱫᱟᱵᱮᱱ ᱥᱮ?
ᱦᱳᱭ ᱦᱳᱭ
ᱢᱟᱛᱚᱵᱮ ᱞᱟᱹᱭ ᱢᱮ ᱠᱟᱹᱢᱤ ᱫᱚ ᱪᱮᱫ ᱦᱚᱸ ᱠᱟᱹᱢᱤ ᱵᱟᱝ ᱦᱩᱭᱩᱜ ᱠᱟᱱᱟ ᱱᱚᱜ ᱚᱭ ᱫᱩᱲᱩᱜ ᱜᱮ ᱦᱩᱭ ᱛᱤᱦᱤᱧᱟᱜ ᱢᱟᱛᱚᱵᱮ ᱞᱟᱹᱭ ᱢᱮ ᱚᱠᱟ ᱥᱟᱛᱟᱢ ᱱᱤᱭᱟᱹ ᱞᱟᱝ ᱜᱟᱞᱢᱟᱨᱟᱜᱼᱟ᱾
ᱦᱮᱸ ᱪᱮᱫ ᱵᱮᱱ ᱞᱟᱹᱭ ᱮᱫᱟ?
ᱢᱮᱱᱫᱟᱹᱧ ᱚᱠᱟ ᱥᱟᱛᱟᱢ ᱱᱤᱭᱟᱹ ᱞᱟᱝ ᱜᱟᱞᱢᱟᱨᱟᱜᱼᱟ ᱮᱢᱱᱤ ᱛᱚ ᱚᱸ ᱨᱚᱯᱚᱲ ᱦᱚᱲ ᱫᱚ ᱟᱨ ᱢᱤᱫᱴᱮᱱ ᱥᱟᱛᱟᱢ ᱱᱤᱭᱟᱹ ᱥᱟᱵ ᱞᱮᱠᱷᱟᱱ ᱵᱷᱟᱹᱜᱤ ᱦᱩᱭᱩᱜᱼᱟ ᱡᱟᱦᱟᱸ ᱛᱟᱞᱟ ᱛᱮᱞᱟᱝ ᱨᱚᱯᱚᱲᱟ᱾ ᱚᱱᱟ ᱴᱚᱯᱤᱠ ᱱᱤᱭᱟ ᱛᱚ ᱵᱷᱟᱹᱜᱤ ᱦᱩᱭ ᱠᱚᱜᱼᱟ᱾ ᱢᱟ ᱛᱚᱵᱮ ᱞᱟᱹᱭ ᱢᱮ ᱚᱠᱟ ᱴᱚᱯᱤᱠ ᱱᱤᱭᱟᱹ ᱞᱟᱝ
ᱴᱚᱯᱤᱠ ᱱᱤᱭᱟᱹ ᱜᱟᱞᱢᱟᱨᱟᱣ ᱵᱚᱞᱛᱮ ᱫᱚ ᱱᱤᱛᱚᱜ ᱫᱚ ᱛᱟᱦᱚᱞᱮ ᱥᱟᱶᱛᱟ ᱱᱤᱭᱟᱹ ᱱᱤᱛᱚᱜ ᱫᱚ ᱛᱟᱦᱚᱞᱮ ᱥᱟᱶᱛᱟ ᱱᱤᱭᱟᱹ ᱟᱯᱟᱛᱚᱛᱚ ᱫᱚ ᱪᱮᱫ ᱵᱮᱱ ᱜᱟᱞᱢᱟᱨᱟᱜᱼᱟ ᱜᱟᱞᱢᱟᱨᱟᱜ ᱠᱚᱨᱛᱮ ᱜᱮᱞᱮ ᱥᱟᱢᱟᱡᱤᱠ ᱱᱤᱭᱟ ᱜᱟᱞᱢᱟᱨᱟᱜ ᱞᱟᱜᱟᱜ-ᱟ᱾
ᱢᱟ ᱛᱚᱵᱮ ᱞᱟᱹᱭ ᱢᱮ ᱛᱷᱚᱲᱟ ᱞᱟᱹᱭ ᱛᱟᱞᱟᱝ ᱢᱮ
ᱦᱮᱸ ᱞᱟᱹᱭ ᱫᱟᱞᱤᱧ ᱛᱟᱦᱞᱮ ᱱᱚᱜᱼᱚᱭ ᱡᱮᱢᱚᱱ ᱪᱷᱟᱹᱯᱟᱹᱨᱤ ᱠᱚᱠᱚ ᱮᱱᱮᱡ ᱮᱫᱟ ᱥᱮ ᱱᱚᱜ ᱱᱤᱛ ᱠᱤᱪᱷᱩ ᱠᱷᱚᱱ ᱞᱟᱦᱟ ᱠᱷᱚᱵᱚᱨᱤᱧ ᱟᱸᱡᱚᱢ ᱠᱮᱫᱟ ᱡᱮ ᱱᱚᱜᱚᱭ ᱚᱨᱠᱮᱥᱴᱟᱨ ᱠᱚᱠᱚ ᱫᱚᱦᱚ ᱵᱟᱲᱟᱭᱮᱫᱟ ᱟᱨᱠᱤ ᱦᱩᱞ ᱫᱤᱵᱚᱥ ᱞᱮᱠᱟᱱ ᱫᱤᱱᱨᱮ
ᱦᱳᱭ
ᱚᱱᱮ ᱚᱱᱟ ᱠᱚᱜᱮ ᱟᱨᱠᱤ ᱠᱟᱹᱴᱤᱡ ᱪᱮᱠᱟ ᱞᱮᱠᱷᱟᱡ ᱫᱚ ᱡᱮᱢᱚᱱ ᱠᱚ ᱫᱚᱦᱚᱭᱮᱫ ᱜᱮᱭᱟ ᱱᱤᱛᱚᱜ ᱜᱟᱞᱢᱟᱨᱟᱣᱤᱧ ᱟᱸᱡᱚᱢ ᱠᱮᱫᱟ ᱡᱮ ᱫᱚᱦᱚ ᱞᱮᱫᱟ ᱠᱚ ᱚᱸᱰᱮ ᱠᱟᱹᱴᱤᱡ ᱮᱴᱟᱜ ᱨᱚᱠᱚᱢ ᱚᱱᱟᱛᱮ ᱠᱟᱹᱴᱤᱡ ᱜᱚᱱᱰᱚᱜᱳᱞ ᱦᱩᱭ ᱞᱮᱱᱟ᱾
ᱦᱳᱭ ᱦᱳᱭ ᱡᱟᱦᱟᱸ ᱡᱮᱦᱮᱛᱩ ᱟᱵᱚᱣᱟᱜ ᱦᱩᱞ ᱢᱟᱦᱟ ᱫᱚ ᱢᱤᱫᱴᱮᱱ ᱥᱩᱠ ᱯᱟᱞᱚᱱ ᱫᱤᱱ ᱠᱟᱱᱟ ᱛᱚ ᱟᱵᱚᱨᱮᱱ ᱵᱤᱨ ᱵᱟᱱᱴᱟ ᱠᱚ ᱥᱮ ᱟᱵᱚᱨᱮᱱ ᱡᱟᱦᱟᱸᱭ ᱠᱚ ᱵᱤᱨ ᱠᱚ ᱛᱟᱦᱮᱸ ᱠᱟᱱ ᱛᱟᱵᱚᱱᱟ᱾ ᱛᱚ ᱩᱱᱠᱩ ᱟᱵᱚ ᱟᱵᱩ ᱞᱟᱹᱜᱤᱫ ᱥᱮ ᱟᱵᱚ ᱫᱤᱥᱚᱢ ᱞᱟᱹᱜᱤᱫ ᱟᱠᱚᱣᱟᱜ ᱡᱤᱣᱤ ᱠᱚ ᱟᱞᱟᱭ ᱞᱮᱫᱟ ᱢᱮᱱᱫᱚ ᱡᱤᱣᱤ ᱠᱚ ᱟᱞᱟᱭ ᱞᱮᱫᱟ ᱟᱨ ᱩᱱᱠᱩᱣᱟᱜ ᱦᱚᱲᱢᱚ ᱨᱮ ᱡᱟᱦᱟᱸ ᱢᱟᱭᱟᱝ ᱞᱤᱸᱜᱤᱜ ᱠᱟᱱ ᱛᱟᱦᱮᱸᱱᱟ ᱥᱮ ᱟᱵᱚᱣᱟᱜ ᱚᱱᱟ ᱢᱟᱭᱟᱝ ᱜᱮ ᱟᱵᱚᱣᱟᱜ ᱦᱚᱲᱢᱚ ᱨᱮᱦᱚᱸ ᱞᱤᱜᱤᱜ ᱠᱟᱱᱟ ᱛᱚ ᱚᱱᱟ ᱠᱷᱟᱹᱛᱤᱨ ᱫᱚ ᱟᱵᱩᱣᱟᱜ ᱱᱤᱭᱟᱹ ᱫᱟᱭᱤᱛᱛᱚ ᱠᱟᱱ ᱛᱟᱵᱚᱱᱟ ᱡᱮ ᱩᱱᱠᱩ ᱡᱮᱦᱮᱛᱩ ᱛᱤᱨᱤᱥᱮ ᱡᱩᱱ ᱞᱮᱠᱟᱱ ᱩᱱᱠᱩ ᱢᱤᱫᱴᱤᱡ ᱟᱛᱛᱟ ᱥᱟᱱᱛᱤ ᱞᱟᱹᱜᱤᱫ ᱢᱤᱫᱴᱮᱱ ᱫᱤᱱ ᱵᱩᱱ ᱫᱚᱦᱚ ᱟᱠᱟᱫᱟ᱾ ᱢᱮᱱᱫᱚ ᱩᱱᱤ ᱦᱤᱞᱚᱜ ᱦᱩᱞ ᱢᱟᱦᱟ ᱦᱩᱞ ᱫᱤᱵᱚᱥ ᱥᱮ ᱦᱩᱞ ᱢᱟᱦᱟ ᱦᱩᱭ ᱞᱮᱱᱟ᱾ ᱦᱩᱞ ᱞᱟᱜᱟᱣ ᱞᱮᱱᱟ ᱛᱚ ᱚᱱᱟ ᱠᱷᱟᱹᱛᱤᱨ ᱠᱷᱟᱹᱛᱤᱨ ᱛᱮ ᱟᱵᱚᱣᱟᱜ ᱦᱚᱸ ᱫᱟᱭᱤᱛᱛᱚ ᱠᱟᱱ ᱛᱟᱵᱚᱱᱟ ᱡᱮ ᱩᱱ ᱦᱤᱞᱚᱜ ᱫᱚ ᱟᱵᱚ ᱩᱱᱠᱩ ᱟᱛᱛᱟ ᱥᱟᱱᱛᱤ ᱞᱟᱹᱜᱤᱫ ᱪᱟᱸᱫᱚ ᱵᱚᱸᱜᱟ ᱴᱷᱮᱱ ᱵᱚᱱ ᱠᱚᱭ ᱡᱚᱝᱼᱟ ᱡᱮ ᱩᱱᱠᱩ ᱢᱚᱡᱽ ᱛᱮᱠᱚ ᱛᱟᱦᱮᱱ ᱢᱟ ᱟᱨ ᱚᱱᱟ ᱠᱚᱜᱮ ᱟᱨ ᱛᱟᱪᱷᱟᱲᱟ ᱚᱨᱠᱮᱥᱴᱟᱨ ᱫᱚ ᱦᱩᱭ ᱫᱚ ᱮᱠᱫᱚᱢ ᱜᱮ ᱵᱟᱝ ᱩᱪᱤᱛ ᱠᱟᱱᱟ ᱡᱮᱦᱮᱛᱩ ᱢᱟᱱᱮ ᱟᱢ ᱢᱟᱱᱮ ᱢᱤᱫ ᱢᱤᱫ ᱦᱚᱲᱮ ᱜᱚᱡ ᱠᱚᱣᱟ ᱩᱱᱤ ᱴᱷᱮᱱ ᱟᱢ ᱪᱤᱠᱠᱟᱢ ᱮᱱᱮᱡ ᱥᱮᱨᱮᱧ ᱫᱟᱲᱮᱭᱟᱜᱼᱟ ᱱᱚᱜ ᱚᱱᱟ ᱜᱮ ᱢᱤᱫᱴᱮᱱ ᱵᱮᱯᱟᱨ ᱠᱟᱱᱟ ᱥᱮ ᱛᱚ ᱚᱱᱟ ᱠᱷᱟᱹᱛᱤᱨ ᱛᱮ ᱱᱚᱣᱟ ᱫᱚ ᱤᱧ ᱥᱮᱫ ᱠᱷᱚᱱ ᱫᱚ ᱦᱩᱞ ᱢᱟᱦᱟ ᱨᱮᱫᱚ ᱚᱨᱠᱮᱥᱴᱟᱨ ᱵᱟᱝᱜᱮ ᱴᱷᱤᱠᱟ ᱛᱚ ᱟᱢ ᱱᱚᱣᱟ ᱵᱟᱨᱮ ᱛᱮ ᱠᱤᱪᱷᱩ ᱞᱟᱹᱭ ᱢᱮ
ᱱᱚᱣᱟ ᱵᱟᱨᱮ ᱛᱮᱫᱚ ᱦᱮᱸ ᱚᱱᱟᱜᱮ ᱟᱨᱠᱤ ᱚᱨᱠᱮᱥᱴᱟᱨ ᱫᱚ ᱦᱤᱥᱟᱹᱵ ᱫᱚ ᱚᱨᱠᱮᱥᱴᱟᱨ ᱫᱚ ᱢᱟᱱᱮ ᱪᱮᱫ ᱞᱟᱹᱜᱤᱫ ᱵᱚᱱ ᱫᱚᱦᱚᱭᱟ ᱯᱷᱩᱨᱛᱤ ᱞᱟᱹᱜᱤᱫ ᱥᱮ
ᱠᱷᱟᱹᱞᱤ
ᱦᱮᱸ ᱥᱮ ᱵᱟᱝ ᱚᱱᱟ ᱜᱮ ᱞᱤᱧ ᱢᱮᱱ ᱮᱫᱟ ᱯᱷᱩᱨᱛᱤ ᱞᱟᱹᱜᱤᱫ ᱫᱚ ᱱᱚᱣᱟ ᱫᱚ ᱯᱷᱩᱨᱛᱤ ᱞᱮᱠᱟ ᱫᱤᱱ ᱫᱚ ᱵᱟᱝᱟᱱ ᱛᱟᱵᱚᱱᱟ ᱥᱮ ᱡᱮᱢᱚᱱ ᱮᱱᱦᱤᱞᱳᱜ ᱫᱚ ᱚᱱᱮ ᱵᱮᱱ ᱢᱮᱱ ᱠᱮᱫ ᱞᱮᱠᱟ ᱟᱨᱠᱤ ᱱᱚᱣᱟ ᱫᱚ ᱟᱛᱛᱟ ᱥᱟᱱᱛᱤ ᱞᱟᱹᱜᱤᱫ ᱥᱮ ᱩᱱᱠᱤᱱᱟᱜ ᱟᱨᱠᱤ ᱚᱱᱟᱠᱤᱱ ᱞᱟᱹᱲᱦᱟᱹᱭ ᱞᱮᱫ ᱞᱟᱹᱜᱤᱫ ᱚᱱᱟ ᱞᱟᱹᱜᱤᱫ ᱛᱮ ᱟᱵᱚ ᱩᱱᱠᱤᱱ ᱥᱟᱨᱦᱟᱣ ᱵᱚᱱ ᱪᱟᱞ ᱟᱠᱤᱱᱟ ᱥᱮ ᱛᱟᱭᱟ ᱥᱟᱱᱛᱤ ᱞᱟᱹᱜᱤᱫ ᱩᱱᱠᱤᱱᱟᱜ ᱟᱨᱠᱤ ᱡᱟᱦᱟᱸᱭ ᱵᱚᱱ ᱠᱟᱹᱢᱤ ᱵᱟᱲᱟᱭᱟ
ᱟᱫᱚ ᱚᱱᱟ ᱵᱟᱨᱮ ᱛᱮᱜᱮ ᱟᱨᱠᱤ ᱛᱟᱦᱚᱞᱮ ᱚᱱᱟ ᱞᱟᱹᱜᱤᱫ ᱛᱮ ᱟᱨᱠᱤ ᱚᱱᱟ ᱜᱮᱞᱤᱧ ᱢᱮᱱᱫᱟ ᱚᱱᱟ ᱠᱚᱫᱚ ᱫᱚᱦᱚ ᱛᱚ ᱵᱟᱝ ᱴᱷᱤᱠᱟ ᱦᱮᱸ ᱟᱫᱚ ᱚᱱᱟᱜᱮ ᱟᱫᱚ ᱚᱱᱟᱜᱮ ᱟᱨᱠᱤ ᱪᱤᱠᱟᱹ ᱛᱮᱵᱚᱱ ᱟᱴᱠᱚ ᱫᱟᱲᱮᱭᱟᱜᱼᱟ ᱚᱱᱮ ᱚᱱᱟᱜᱮ ᱟᱨᱠᱤ ᱠᱟᱹᱴᱤᱡ ᱪᱮᱥᱴᱟᱭ ᱪᱤᱠᱟᱹᱛᱮ ᱵᱚᱱ ᱦᱩᱭᱩᱜ ᱢᱟ ᱡᱤᱱᱤᱥ
ᱦᱳᱭ ᱦᱳᱭ ᱱᱚᱜ ᱱᱟ ᱫᱚ ᱢᱤᱫᱴᱮᱱ ᱤᱭᱟᱹ ᱠᱟᱱᱟ ᱦᱩᱭᱩᱜ ᱠᱟᱱ ᱜᱮᱭᱟ ᱟᱭᱢᱟ ᱡᱟᱭᱜᱟ ᱨᱮᱜᱮ ᱚᱱᱠᱟᱜᱮ ᱡᱮᱢᱚᱱ ᱦᱚᱞᱟ ᱱᱚᱜ ᱢᱩᱠᱩᱴᱢᱩᱱᱤᱯᱩᱨ ᱨᱮᱦᱚᱸ ᱢᱤᱫᱴᱮᱱ ᱚᱱᱠᱟ ᱢᱤᱫᱴᱮᱱ ᱡᱚᱱᱚ ᱥᱚᱝᱜᱨᱟᱢ ᱦᱩᱭᱱᱟ ᱟᱭᱢᱟ ᱦᱚᱲ ᱚᱱᱠᱟ ᱢᱩᱠᱷᱚ ᱢᱚᱱᱛᱨᱤ ᱦᱚᱭ ᱪᱟᱞᱟᱣ ᱞᱮᱱᱟ ᱥᱮ ᱪᱮᱫ ᱟᱸᱡᱚᱢ ᱧᱟᱢ ᱫᱟᱹᱧ ᱛᱚ ᱡᱟᱦᱟᱸ ᱚᱱᱠᱟ ᱤᱭᱟᱹ ᱦᱩᱭ ᱦᱚᱪᱚ ᱟᱵᱚᱣᱟᱜ ᱡᱟᱦᱟᱸ ᱚᱱᱠᱟ ᱨᱮᱞᱤ ᱠᱚ ᱦᱩᱭᱩᱜ ᱠᱟᱱᱟ ᱚᱱᱟ ᱫᱚ ᱦᱩᱭᱪᱤ ᱠᱳᱱᱳ ᱚᱥᱩᱵᱤᱫᱷᱟ ᱵᱟᱹᱱᱩᱜᱼᱟ ᱢᱮᱱᱠᱷᱟᱱ ᱡᱟᱦᱟᱸ ᱮᱱᱮᱡ ᱥᱮᱨᱮᱧ ᱨᱮᱭᱟᱜ ᱡᱚᱠᱷᱚᱱ ᱜᱮ ᱠᱟᱛᱷᱟ ᱨᱟᱠᱟᱵᱚᱜᱼᱟ ᱛᱚ ᱚᱱᱟ ᱫᱚ ᱢᱤᱫᱴᱮᱱ ᱤᱭᱟᱹ ᱫᱚ ᱵᱟᱝ ᱠᱟᱱᱟ ᱵᱷᱟᱜᱮ ᱡᱤᱱᱤᱥ ᱫᱚ ᱵᱟᱝ ᱠᱟᱱᱟ ᱟᱨ ᱪᱮᱫᱟᱜ ᱡᱮ ᱱᱚᱣᱟ ᱦᱚᱲ ᱱᱚᱣᱟ ᱪᱮᱛᱟᱱ ᱦᱚᱲ ᱥᱚᱪᱮᱛᱚᱱ ᱠᱚ ᱦᱩᱭᱩᱜᱼᱟ ᱥᱮ ᱱᱚᱣᱟ ᱵᱮᱯᱟᱨ ᱛᱮ ᱮᱠᱷᱚᱱᱳ ᱯᱚᱨᱡᱚᱱᱛᱚ ᱟᱵᱚᱨᱮᱱ ᱟᱵᱚ ᱥᱟᱱᱛᱟᱲ ᱦᱩᱭ ᱥᱟᱱᱛᱟᱲᱟᱜ ᱮ ᱡᱟᱦᱟᱸ ᱪᱮᱫ ᱠᱚ ᱢᱮᱱᱟ ᱡᱮᱢᱚᱱ ᱱᱩᱠᱩ ᱥᱤᱫᱩᱠᱟᱱᱦᱩ ᱵᱤᱨ ᱵᱟᱱᱴᱟ ᱩᱱᱠᱩ ᱠᱚ ᱵᱟᱲᱟᱭᱟ ᱡᱮ ᱞᱟᱹᱲᱦᱟᱹᱭ ᱞᱮᱱᱟᱠᱤᱱ ᱠᱤᱱᱛᱩ ᱞᱟᱹᱲᱦᱟᱹᱭ ᱫᱷᱟᱹᱭ ᱞᱮᱱᱟ ᱠᱤᱱ ᱪᱮᱫ ᱞᱟᱹᱜᱤᱫ ᱟᱵᱚ ᱫᱤᱥᱚᱢ ᱞᱟᱹᱜᱤᱫ ᱱᱚᱣᱟ ᱠᱚ ᱱᱤᱭᱟᱹ ᱦᱟᱹᱵᱤᱡ ᱫᱚ ᱡᱚᱛᱚ ᱦᱚᱲ ᱠᱚ ᱵᱩᱡᱷᱟᱹᱣ ᱠᱟᱫᱟ ᱡᱮ ᱦᱮᱸ ᱟᱵᱚ ᱫᱤᱥᱚᱢ ᱞᱟᱹᱜᱤᱫ ᱤᱱ ᱞᱟᱹᱲᱦᱟᱹᱭ ᱞᱮᱱᱟ ᱟᱵᱚ ᱞᱮᱠᱤᱱ ᱞᱟᱹᱲᱦᱟᱹᱭ ᱞᱮᱱᱟ ᱢᱮᱱᱠᱷᱟᱱ ᱚᱱᱟ ᱡᱮ ᱟᱵᱚ ᱩᱱᱠᱤᱱ ᱩᱱᱠᱤᱱᱟᱜ ᱡᱮ ᱩᱱᱠᱤᱱ ᱦᱚᱸ ᱥᱨᱚᱫᱽᱫᱷᱟᱧᱡᱚᱞᱤ ᱚᱨᱯᱚᱱ ᱞᱟᱹᱜᱤᱫ ᱟᱵᱚ ᱱᱚᱣᱟ ᱫᱤᱱ ᱵᱚᱱ ᱯᱟᱞᱚᱱ ᱮᱫᱟ ᱚᱱᱟ ᱠᱤᱱᱛᱩ ᱵᱟᱠᱚ ᱵᱩᱡᱷᱟᱹᱣ ᱫᱟᱲᱮᱭᱟᱜ ᱠᱟᱱᱟ ᱦᱚᱲ ᱩᱱᱠᱩ ᱮᱠᱷᱚᱱᱚ ᱯᱚᱨᱡᱚᱱᱛᱚ ᱦᱚᱲ ᱢᱮᱱᱟᱜ ᱠᱚᱣᱟ ᱡᱮ ᱨᱟᱹᱥᱠᱟᱹᱭᱟᱵᱚᱱ ᱡᱚᱢ ᱚᱱ ᱧᱩᱭᱟᱵᱚᱱ ᱢᱮᱱᱠᱷᱟᱱ ᱚᱱᱟᱜᱮ ᱵᱩᱡᱷᱟᱹᱣ ᱠᱚ ᱦᱩᱭᱩᱜᱼᱟ ᱡᱮ ᱟᱵᱚ ᱫᱚ ᱱᱚᱣᱟ ᱫᱚ ᱢᱤᱫᱴᱮᱱ ᱥᱳᱠ ᱯᱟᱞᱚᱱ ᱫᱤᱱ ᱠᱟᱱ ᱛᱟᱵᱚᱱᱟ ᱮᱸ ᱱᱚᱝᱠᱟᱱᱟᱜ ᱜᱮ ᱵᱩᱡᱷᱟᱹᱣ ᱠᱚ ᱦᱩᱭᱩᱜᱼᱟ ᱡᱮᱦᱮᱛᱩ ᱩᱱᱠᱩᱣᱟᱜ ᱟᱛᱚ ᱥᱚᱢᱢᱟᱱ ᱨᱮ ᱟᱜᱷᱟᱛ ᱦᱩᱭᱩᱜ ᱛᱟᱵᱚᱱᱟ ᱛᱚᱵᱮ ᱮᱱᱮᱡ ᱜᱮᱠᱚ ᱵᱩᱡᱷᱟᱹᱣᱟ ᱵᱟᱠᱷᱟᱡ ᱫᱚ ᱤᱧᱟᱹᱜ ᱢᱚᱱᱮ ᱢᱟ ᱦᱳᱭᱳᱜ ᱠᱟᱱᱟ ᱡᱮ ᱩᱱᱠᱩ ᱠᱚ ᱵᱩᱡᱷᱟᱹᱣᱟ ᱵᱟᱝᱠᱷᱟᱡ ᱟᱵᱚᱨᱮᱱ ᱟ ᱡᱟᱦᱟᱸᱭ ᱜᱤᱫᱽᱨᱟᱹ ᱠᱚᱦᱚᱸ ᱱᱚᱝᱠᱟ ᱜᱮ ᱡᱩᱫᱤ ᱫᱤᱱ ᱪᱟᱞᱟᱣ ᱤᱫᱤ ᱞᱮᱱᱠᱷᱟᱱ ᱟᱵᱚᱨᱮᱱ ᱡᱟᱦᱟᱸᱭ ᱜᱤᱫᱽᱨᱟᱹ ᱦᱩᱭᱩᱜᱼᱟ ᱥᱮ ᱟᱵᱚᱨᱮᱱ ᱢᱟᱹᱭ ᱵᱤᱴᱤ ᱵᱟᱹᱵᱩ ᱛᱟᱠᱚ ᱦᱩᱭᱩᱜᱼᱟ ᱛᱚ ᱱᱩᱠᱩ ᱫᱚ ᱱᱚᱶᱟ ᱛᱟᱭᱚᱢ ᱫᱟᱨᱟᱢ ᱠᱚ ᱵᱩᱡᱷᱟᱹᱣᱟ ᱡᱮ ᱦᱩᱞ ᱢᱟᱦᱟ ᱫᱚ ᱢᱤᱫ ᱴᱟᱝ ᱮᱱᱮᱡ ᱥᱮᱨᱮᱧ ᱫᱤᱱ ᱠᱟᱱᱟ ᱦᱳᱭᱥᱮ ᱛᱚ ᱱᱚᱣᱟ ᱡᱟᱛᱮ ᱵᱟᱝ ᱦᱩᱭᱩᱜ ᱛᱚ ᱚᱱᱟ ᱞᱟᱹᱜᱤᱫ ᱟᱵᱚ
ᱦᱩᱸ ᱡᱮᱢᱚᱱ ᱦᱮᱸ ᱡᱮᱢᱚᱱ ᱟᱵᱮᱱ ᱵᱮᱱ ᱫᱚᱦᱚ ᱫᱟᱲᱮᱭᱟᱜᱼᱟ ᱯᱟᱛᱟ ᱮᱱᱮᱡ ᱥᱚᱨᱦᱟᱭ ᱮᱱᱮᱡ ᱤᱭᱟᱹ ᱠᱚ ᱵᱷᱮᱡᱟ ᱛᱩᱧ ᱠᱚ ᱦᱮᱸ ᱥᱮ ᱵᱟᱝ ᱚᱱᱟ ᱠᱚᱫᱚ ᱵᱷᱟᱞᱮ ᱡᱤᱱᱤᱥ ᱠᱟᱱᱟ ᱥᱮ
ᱦᱳᱭ ᱦᱳᱭ
ᱚᱱᱟ ᱴᱟ ᱛᱮᱫᱚ ᱵᱟᱝ ᱴᱷᱤᱠᱟ ᱟᱨ ᱵᱟᱠᱷᱟᱱ ᱫᱚ ᱱᱚᱣᱟ ᱠᱚᱫᱚ ᱛᱚ ᱫᱚ ᱜᱟᱱᱚᱜ ᱜᱮᱭᱟ ᱦᱮᱸ ᱥᱮ ᱪᱮᱫ
ᱦᱳᱭ ᱦᱳᱭ
ᱟᱵᱚᱣᱟᱜ ᱥᱟᱢᱟᱡᱤᱠ ᱱᱤᱭᱮ ᱡᱟᱦᱟᱱᱟᱜ ᱥᱮᱨᱮᱧ ᱮᱱᱮᱡ ᱥᱮᱨᱮᱧ ᱠᱚᱫᱚ ᱚᱱᱟ ᱠᱚᱫᱚ ᱴᱷᱤᱠ ᱜᱮᱭᱟ ᱚᱱᱟ ᱠᱚᱫᱚ ᱦᱚᱲ ᱥᱮᱬᱟ ᱦᱚᱸ ᱠᱚ ᱥᱮᱬᱟᱭᱟ ᱩᱫᱩᱜ ᱟᱠᱚ ᱠᱷᱟᱱ ᱟᱨ ᱵᱟᱠᱷᱟᱡ ᱫᱚ ᱚᱱᱟ ᱠᱚ ᱛᱟᱦᱮᱸ ᱴᱮᱱᱯᱳᱱᱳ ᱤᱭᱟᱹᱛᱮ ᱟᱨᱠᱤ ᱮᱱᱮᱡ ᱥᱮᱨᱮᱧ ᱦ
ᱮᱱᱮᱡ ᱥᱮᱨᱮᱧ ᱫᱚ ᱧᱮᱞ ᱟᱵᱚ ᱱᱤᱭᱟᱹ ᱢᱟᱱᱟᱣ ᱠᱤᱫᱟᱹᱧ ᱡᱮ ᱥᱟᱱᱛᱟᱲ ᱠᱚ ᱦᱚᱲ ᱠᱚ ᱢᱮᱱᱟ ᱡᱮ ᱢᱟᱭᱟᱝ ᱨᱤᱛᱤᱧ ᱜᱮ ᱢᱟᱭᱟᱝ ᱨᱮᱜᱮ ᱨᱟᱹᱥᱠᱟᱹ ᱥᱟᱱᱛᱟᱲ ᱦᱚᱲᱟᱜ ᱫᱚ ᱢᱟᱱᱟᱣ ᱠᱤᱫᱟᱹᱧ ᱢᱟᱱᱟᱣ ᱠᱤᱫᱟᱹᱧ ᱡᱮ ᱦᱚᱲ ᱫᱚ ᱨᱟᱹᱥᱠᱟᱹ ᱨᱮᱵᱚᱱ ᱛᱟᱦᱮᱱᱟ ᱡᱚᱢᱟᱵᱚᱱ ᱧᱩᱭᱟ ᱨᱟᱹᱥᱠᱟᱹ ᱨᱮᱵᱚᱱ ᱛᱟᱦᱮᱱᱟ ᱚᱱᱟᱧ ᱢᱟᱱᱟᱣᱣᱟ ᱢᱮᱱᱠᱷᱟᱱ ᱟᱵᱚᱣᱟᱜ ᱡᱟᱭᱜᱟ ᱚᱱᱟ ᱦᱚᱸ ᱢᱤᱫᱴᱮᱱ ᱯᱚᱨᱤᱵᱮᱥ ᱥᱮ ᱡᱟᱭᱜᱟ ᱵᱩᱡᱷᱟᱹᱣ ᱠᱟᱛᱮ ᱱᱚᱣᱟ ᱠᱚᱫᱚ ᱠᱚᱨᱟᱣ ᱦᱩᱭᱩᱜ ᱛᱟᱵᱚᱱᱟ ᱡᱮ ᱨᱟᱹᱥᱠᱟᱹ ᱢᱮᱱᱟᱜ ᱛᱟᱢ ᱛᱮᱜᱮ ᱡᱮ ᱡᱚᱛᱚ ᱡᱟᱭᱜᱟ ᱨᱮ ᱨᱟᱹᱥᱠᱟᱹ ᱥᱮ ᱜᱚᱡ ᱚᱲᱟᱜ ᱨᱮ ᱨᱟᱹᱥᱠᱟᱹ ᱤᱠᱟᱹᱭᱟ ᱚᱱᱠᱟ ᱫᱚ ᱵᱟᱝ ᱠᱟᱱᱟ ᱥᱮ ᱛᱚ ᱟᱢ ᱮᱢᱚᱱ ᱢᱤᱫ ᱮᱱ ᱚᱱᱟ ᱞᱟᱹᱜᱤᱫ ᱜᱮ ᱟᱵᱚ ᱦᱚᱲ ᱵᱚᱠᱟ ᱥᱟᱱᱛᱟᱲ ᱠᱚ ᱢᱮᱛᱟ ᱵᱚᱱ ᱠᱟᱱᱟ ᱡᱮ ᱵᱟᱲᱟᱭ ᱦᱩᱭᱩᱜ ᱛᱟᱵᱚᱱᱟ ᱟᱵ ᱱᱤᱨᱫᱤᱥᱴ ᱟᱵᱚ ᱟᱭᱰᱮᱱᱴᱤᱴᱤ ᱥᱮ ᱟᱵᱚ ᱪᱮᱫ ᱞᱮᱠᱟ ᱠᱟᱛᱮᱜ ᱡᱟᱦᱟᱱ ᱡᱟᱦᱟᱱ ᱡᱤᱱᱤᱥ ᱪᱮᱫᱠᱟ ᱠᱟᱛᱮᱜ ᱵᱚᱱ ᱯᱷᱮᱥ ᱮᱫᱟ ᱢᱮᱱᱫᱚ ᱱᱤᱛᱚᱜ ᱜᱮᱢ ᱧᱮᱞᱟ ᱡᱟᱦᱟᱸ ᱜᱮ ᱦᱩᱭᱩᱜᱼᱟ ᱡᱟᱦᱟᱸ ᱢᱤᱫᱴᱮᱱ ᱱᱮᱛᱟ ᱢᱚᱱᱛᱨᱤᱤᱭ ᱦᱤᱡᱩᱜ ᱠᱟᱱᱟ ᱢᱟ ᱥᱟᱱᱛᱟᱲ ᱥᱟᱱᱛᱟᱲ ᱠᱚᱦ ᱚᱣᱟᱜ ᱮᱱᱮᱡ ᱡᱚᱛᱚ ᱡᱟᱭᱜᱟ ᱨᱮᱫᱚ ᱮᱱᱮᱡ ᱟᱵᱩ ᱫᱚ ᱛᱟᱦᱚᱞᱮ ᱫᱚ ᱟᱢ ᱫᱚ ᱢᱟᱱᱮ ᱯᱩᱨᱟᱹ ᱠᱚᱪ ᱪᱟᱣᱮᱫ ᱢᱮᱭᱟ ᱢᱟᱱᱮ ᱩᱱᱠᱩᱣᱟᱜ ᱩᱝᱞᱤ ᱰᱚᱜ ᱨᱮᱠᱚ ᱱᱟᱪᱟᱣᱮᱫ ᱢᱮ ᱱᱚᱣᱟ ᱫᱚ ᱢᱤᱫᱴᱮᱱ ᱫᱚ ᱴᱷᱤᱠ ᱫᱚ ᱵᱟᱝ ᱠᱟᱱᱟ ᱮᱱᱮᱡ ᱟᱢ ᱟᱢᱟᱜ ᱟᱹᱨᱤᱪᱟᱹᱞᱤ ᱟᱢᱟᱜ ᱯᱨᱚᱫᱚᱨᱥᱚᱱᱟ ᱚᱱᱠᱟᱱ ᱡᱟᱭᱜᱟ ᱨᱮ ᱯᱨᱚᱫᱚᱨᱥᱚᱱ ᱢᱮ ᱡᱟᱦᱟᱸ ᱨᱮ ᱟᱢᱟᱜ ᱧᱩᱛᱩᱢ ᱦᱩᱭᱩᱜ ᱱᱟᱢ ᱰᱟᱠ ᱦᱩᱭᱩᱜ ᱚᱱᱠᱟᱱ ᱡᱟᱭᱜᱟ ᱨᱮ ᱥᱮ ᱟᱢ ᱢᱤᱫᱴᱮᱱ ᱟᱭᱰᱮᱱᱴᱤ ᱯᱨᱚᱢᱟᱱ ᱟᱢ ᱢᱤᱫ ᱦᱚᱲᱮᱢ ᱦᱤᱡᱩᱜ ᱠᱟᱱᱟ ᱱᱮᱛᱟ ᱢᱚᱱᱛᱨᱤ ᱠᱚ ᱦᱤᱡᱩᱜ ᱠᱟᱱᱟ ᱮᱱᱮᱡ ᱱᱟᱭ ᱚᱠᱚᱭ ᱦᱟᱹᱱᱤ ᱦᱤᱡᱩᱜ ᱠᱟᱱᱟ ᱩᱱᱤ ᱞᱟᱦᱟ ᱞᱟᱦᱟᱛᱮ ᱮᱱᱮᱡ ᱪᱟᱞ ᱠᱟᱱᱟ ᱱᱚᱣᱟ ᱠᱚᱫᱚ ᱢᱤᱫᱴᱮᱱ ᱫᱚ ᱴᱷᱤᱠ ᱫᱚ ᱱᱚᱡᱚᱨ ᱫᱚ ᱵᱟᱝ ᱠᱟᱱᱟ ᱱᱚᱣᱟ ᱠᱚᱫᱚ ᱴᱷᱤᱠ ᱫᱚ ᱵᱟᱝ ᱦ ᱦᱩᱭᱩᱜᱭᱜ ᱠᱟᱱᱟ ᱡᱮ ᱱᱚᱣᱟ ᱫᱚ ᱟᱵᱚ ᱥᱟᱵ ᱠᱟᱜ ᱢᱮ ᱢᱚᱱᱮ ᱟᱵᱣᱟᱜ ᱟᱹᱨᱤᱪᱟᱹᱞᱤ ᱟᱵᱚ ᱵᱩᱱ ᱟᱵᱚ ᱛᱮᱜᱮ ᱥᱚᱥᱛᱟ ᱵᱚᱱ ᱵᱮᱱᱟᱣ ᱮᱫᱟ ᱱᱚᱣᱟ ᱞᱮᱠᱷᱟ ᱫᱚ ᱵᱟᱝ ᱦᱩᱭᱩᱜᱼᱟ ᱛᱚ ᱚᱱᱠᱟ ᱚᱠᱚᱭ ᱮᱴᱟᱜ ᱡᱤᱱᱤᱥ ᱫᱚ ᱵᱟᱠᱚ ᱮᱴᱟᱜ ᱡᱟᱹᱛᱤ ᱫᱚ ᱵᱟᱠᱚ ᱮᱱᱮᱡ ᱠᱟᱱᱟ ᱚᱠᱚᱭ ᱥᱟᱥᱛᱨᱤᱭᱚ ᱥᱚᱝᱜᱤᱛ ᱥᱮ ᱤᱭᱟᱹ ᱠᱚ ᱤᱭᱟᱹ ᱨᱚᱵᱤᱱᱫᱨᱚᱱᱟᱛᱷ ᱥᱚᱝᱜᱤᱛ ᱠᱚ ᱨᱟᱥᱛᱟ ᱨᱟᱥᱛᱟ ᱛᱮ ᱵᱟᱭ ᱮᱱᱮᱡ ᱪᱟᱞᱟᱜ ᱠᱟᱱ ᱵᱟᱠᱚ ᱮᱱᱮᱡ ᱪᱟᱞᱟᱜ ᱠᱟᱱ ᱫᱤᱠᱩ ᱵᱟᱠᱚ ᱮᱱᱮᱡ ᱪᱟᱞᱟᱜ ᱠᱟᱱ ᱩᱱᱠᱩ ᱪᱟᱱ ᱱᱤᱨᱫᱤᱥ ᱥᱴᱮᱥ ᱛᱮᱠᱚ ᱮᱱᱮᱡ ᱮᱱᱮᱡ ᱦᱚᱪᱚᱭᱮᱫ ᱠᱚᱣᱟ ᱩᱱᱠᱩ ᱫᱚ ᱵᱟᱦᱟ ᱟᱨ ᱟᱵᱚ ᱫᱚ ᱛᱟᱦᱚᱞᱮ ᱫᱚ ᱚᱱᱟᱛᱚ ᱢᱤᱫᱴᱮᱡ ᱩᱭᱦᱟᱹᱨ ᱦᱩᱭᱩᱜᱼᱟ ᱛᱚ ᱚᱱᱟ ᱠᱷᱟᱹᱛᱤᱨ ᱛᱮ ᱟᱵᱚ ᱡᱚᱛᱚ ᱡᱚᱛᱚ ᱡᱟᱭᱜᱟ ᱨᱮ ᱚᱱᱠᱟ ᱮᱱᱮᱡ ᱞᱮᱱᱠᱟᱱᱡ ᱨᱟᱹᱥᱠᱟᱹ ᱨᱟᱹᱥᱠᱟᱹ ᱢᱮᱱᱟᱜ ᱛᱟᱢ ᱛᱮᱜᱮ ᱮᱠᱫᱚᱢ ᱜᱩᱰ ᱜᱩᱰᱟᱹᱣ ᱠᱮᱫᱟᱢ ᱮᱱᱮᱡ ᱮᱱᱟ ᱛ ᱵᱟᱝ ᱴᱷᱤᱠ-ᱟ
ᱵᱟᱝ ᱦᱮᱸ
ᱛᱚ ᱱᱚᱣᱟ ᱵᱟᱨᱮᱛᱮ ᱟᱢ ᱪᱮᱫ ᱮᱢ ᱞᱟᱹᱭᱟ
ᱡᱟᱦᱟᱸ ᱵᱮᱱ ᱞᱟᱹᱭ ᱠᱮᱫᱟ ᱴᱷᱤᱠᱜᱮᱭᱟ ᱟᱫᱚ ᱚᱱᱟᱜᱮ ᱚᱱᱟ ᱵᱟᱨᱮ ᱛᱮᱫᱚ ᱪᱮᱫ ᱵᱮᱱ ᱞᱟᱹᱭᱟ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱚᱱᱠ ᱜᱮ ᱞᱤᱧ ᱢᱚᱱᱮᱭᱮᱫ ᱛᱟᱦᱮᱱᱟ
ᱦᱳᱭ ᱦᱳᱭ ᱦᱮᱸ ᱚᱱᱟᱜᱮ ᱟᱨᱠᱤ ᱡᱮ ᱟᱵᱚᱟᱹᱠ ᱨᱟᱹᱥᱠᱟᱹ ᱢᱮᱱᱟᱜ ᱠᱫ ᱛᱟᱵᱚᱱ ᱡᱚᱛᱚ ᱡᱟᱭᱜᱟ ᱨᱮ ᱯᱷᱚᱠᱟᱥ ᱞᱮᱠᱷᱟᱡ ᱫᱚ ᱵᱟᱝ ᱦᱩᱭᱩᱜᱼᱟ ᱨᱟᱹᱥᱠᱟᱹ ᱢᱟ ᱨᱟᱹᱥᱠᱟᱹᱭ ᱜᱮ ᱢᱮᱱᱠᱷᱟᱱ ᱟᱢ ᱢᱤᱫᱴᱮᱱ ᱡᱟᱭᱜᱟ ᱮᱢᱟᱢᱟ ᱚᱸᱰᱮ ᱮᱱᱮᱡ ᱮᱢ ᱨᱟᱹᱥᱠᱟᱹᱭᱟ ᱛᱚᱵᱮ ᱮᱱᱮᱡ ᱜᱮ ᱢᱤᱫᱮᱴ ᱫᱟᱢᱮ ᱮᱢ ᱧᱟᱢᱟ ᱵᱟᱠᱷᱡ ᱫᱚ ᱫᱟᱢ ᱫᱚ ᱵᱟᱢ ᱧᱟᱢᱟ ᱵᱟᱠᱷᱟᱡ ᱟᱵᱚ ᱥᱟᱱᱛᱟᱲ ᱫᱚ ᱥᱟᱱᱛᱟᱲ ᱱᱤᱡᱮ ᱨᱮᱵᱚᱱ ᱫᱚᱦᱚ ᱠᱟᱵᱚᱱᱟ ᱟᱨ ᱱᱤᱡᱮ ᱨᱮᱜᱮ ᱵᱚᱱ ᱛᱟᱦᱮᱱᱟ
ᱱᱚᱰᱮ ᱮᱱᱮᱡ ᱦᱩᱭᱩᱜᱼᱟ ᱱᱚᱰᱮᱞᱟᱝ ᱦᱟᱸᱰᱮ ᱮᱱᱮᱡ ᱦᱩᱭᱩᱜᱼᱟ ᱱᱚᱰᱮ ᱫᱚᱞᱟᱝ ᱮᱭ ᱟᱨᱠᱤ ᱛᱟᱦᱮ ᱟᱯᱮ ᱚᱱᱛᱮ ᱛᱮ ᱪᱮᱫᱞᱮᱠᱟ ᱛᱟᱞᱮ ᱱᱤᱛᱚᱜ ᱚᱱᱠᱟ ᱟᱨᱠᱤ ᱱᱚᱣᱟ ᱵᱟᱦᱟ ᱪᱮᱫ ᱞᱮᱠᱟ ᱵᱟᱦᱟ ᱯᱚᱨᱚᱵᱽ ᱥᱮ ᱪᱮᱫ ᱞᱮᱠᱟ ᱡᱟᱦᱮᱨ ᱯᱚᱨᱚᱵᱽ ᱠᱚ ᱪᱮᱫ ᱪᱮᱫ ᱞᱮᱠᱟ ᱦᱩᱭᱩᱜ ᱛᱟᱯᱮᱭᱟ
ᱦᱮᱸ ᱡᱟᱦᱮᱨ ᱯᱚᱨᱚᱵᱽ ᱠᱚᱫᱚ ᱵᱟᱦᱟ ᱯᱚᱨᱚᱵᱽ ᱠᱚᱫᱚ ᱟᱞᱮ ᱥᱮᱫ ᱦᱚᱸ ᱢᱚᱸᱡᱽᱜᱤ ᱦᱩᱭᱩᱜ ᱜᱮᱭᱟ ᱵᱮᱥ ᱡᱚᱢ ᱡᱚᱢᱟᱴ ᱜᱮ ᱦᱩᱭᱩᱜ ᱜᱮᱭᱟ ᱵᱟᱦᱟ ᱠᱚᱫᱚ ᱟᱨ ᱪᱟᱞᱟᱣᱮᱱ ᱵᱚᱪᱷᱚᱨ ᱦᱚᱸ ᱟᱹᱰᱤ ᱢᱚᱸᱡᱽ ᱜᱮ ᱦᱩᱭ ᱮᱱᱟ ᱪᱮᱫᱟᱜ ᱡᱮ ᱪᱟᱞᱟᱣᱮᱱ ᱵᱚᱪᱷᱚᱨ ᱫᱚ ᱟᱞᱮ ᱢᱟᱱᱮ ᱟᱭᱢᱟ ᱮ ᱢᱟᱱᱮ ᱢᱟᱱᱮ ᱚᱱᱠᱟ ᱵᱚᱸᱜᱟ ᱴᱷᱮᱡ ᱫᱚ ᱵᱟᱞᱮ ᱥᱩᱨ ᱞᱮᱫ ᱠᱚᱣᱟ ᱢᱟᱱᱮ ᱵᱟᱞᱮ ᱫᱟᱣ ᱫᱚ ᱵᱟᱞᱮ ᱮᱢᱟᱫ ᱠᱚ ᱛᱟᱦᱮᱱᱟ ᱢᱮᱱᱠᱷᱟᱱ ᱢᱟᱱᱮ ᱵᱟᱨᱦᱮ ᱡᱟᱦᱟᱸᱴᱷᱮᱡ ᱞᱮ ᱮᱱᱮᱡ ᱠᱟᱱ ᱛᱟᱦᱮᱸᱱᱟ, ᱚᱸᱰᱮ ᱫᱚ ᱟᱭᱢᱟ ᱩᱱᱠᱩ ᱵᱤᱫᱮᱥᱤ ᱦᱚᱲ ᱠᱚ ᱦᱮᱡ ᱞᱮᱱᱟ᱾ ᱛᱟᱨᱯᱚᱨᱮ ᱱᱩᱠᱩ ᱵᱟᱝᱜᱟᱞᱤ ᱠᱚᱦᱚᱸ ᱠᱚ ᱛᱟᱦᱮᱸ ᱠᱟᱱᱟ ᱥᱮ ᱮᱴᱟᱜ ᱡᱟᱹᱛᱤ ᱠᱚᱦᱚᱸ ᱠᱚ ᱛᱟᱦᱮᱸ ᱠᱟᱱᱟ ᱩᱱᱠᱩ ᱦᱚᱸᱞᱮ ᱮᱸ ᱮᱱᱮᱡ ᱫᱚᱠᱚ ᱮᱱᱮᱡ ᱦᱚᱪᱚᱣᱟᱜ ᱠᱚ ᱛᱟᱦᱮᱸᱫ ᱜᱮᱭᱟᱞᱮ ᱠᱤᱱᱛᱩ ᱟᱵᱚᱣᱟᱜ ᱡᱟᱦᱟᱸ ᱯᱟᱹᱱᱪᱤᱪᱤ- ᱯᱟᱲᱦᱟᱴ ᱥᱮ ᱟᱵᱚ ᱫᱷᱩᱛᱤ ᱠᱚ ᱡᱟᱦᱟᱸ ᱛᱟᱦᱮᱸ ᱠᱟᱱᱟ᱾ ᱚᱱᱟ ᱦᱚᱨᱚᱜ ᱠᱟᱛᱮ ᱜᱮᱞᱮ ᱮᱱᱮᱡ ᱡᱚᱜᱣᱟᱜ ᱠᱟᱱᱟ ᱢᱮᱱᱠᱷᱟᱱ ᱡᱟᱦᱟᱸ ᱵᱚᱸᱜᱟ ᱥᱮ ᱚᱱᱟ ᱮᱴᱟᱜ ᱡᱤᱱᱤᱥ ᱥᱮ ᱚᱱᱟ ᱠᱚᱫᱚ ᱵᱟᱞᱮ ᱮᱢᱟᱜ ᱠᱚ ᱛᱟᱦᱮᱸᱱᱟ ᱢᱮᱱᱠᱷᱟᱱ ᱨᱟᱹᱥᱠᱟᱹ ᱞᱟᱹᱜᱤᱫ ᱫᱚᱞᱮ ᱩ ᱪᱮᱫᱟᱜ ᱡᱮ ᱟᱵᱚᱣᱟᱜ ᱠᱟᱞᱪᱟᱨ ᱥᱮ ᱟᱵᱚᱣᱟᱜ ᱡᱟᱦᱟᱸ ᱪᱮᱫ ᱟᱵᱚᱣᱟᱜ ᱪᱮᱫ ᱠᱚ ᱢᱮᱱᱟᱜ ᱟᱠᱟᱫᱟ, ᱟᱵᱩ ᱥᱟᱱᱛᱟᱞ ᱥᱚᱢᱟᱡᱽ ᱨᱮ ᱥᱮ ᱟᱵᱚᱣᱟᱜ ᱮᱱᱮᱡ - ᱥᱮᱨᱮᱧ ᱪᱮᱫ ᱠᱟᱱᱟ ᱚᱱᱟ ᱡᱟᱛᱮ ᱠᱚ ᱧᱟᱢ ᱢᱟ ᱥᱮ ᱮᱴᱟᱜ ᱡᱟᱹᱛᱤ ᱠᱚᱦᱚᱸ ᱠᱚ ᱵᱩᱡᱷᱟᱹᱣ ᱧᱟᱢ ᱢᱟ ᱱᱚᱝᱠᱟ ᱦᱚᱸ ᱱᱩᱠᱩ ᱛᱟᱞᱞᱟᱟᱨᱮ ᱢᱮᱱᱟᱜ ᱠᱟᱫᱟ᱾ ᱛᱚ ᱚᱱᱟ ᱠᱷᱟᱛᱤᱨ ᱛᱮ ᱟᱞᱮ ᱵᱚᱞᱮ ᱥᱟᱢᱤᱞ ᱫᱚᱞᱮ ᱥᱟᱹᱢᱤᱞ ᱫᱚ ᱞᱮ ᱥᱟᱹᱢᱤᱞ ᱞᱮᱫ ᱠᱚᱫ ᱠᱮᱭᱟ᱾
ᱚ ᱦᱮᱸ ᱥᱟᱹᱢᱤᱞ ᱦᱚᱸ ᱫᱚᱨᱠᱟᱨ ᱠᱟᱱ ᱜᱮᱭᱟ ᱦᱮᱸ ᱥᱮ ᱵᱟᱝ ᱛᱟᱯᱚᱨᱮ
ᱵᱟᱦᱟ ᱦᱳᱠ ᱛᱟᱨᱯᱚᱨ ᱟᱨ ᱢᱤᱫᱴᱮᱱ ᱡᱤᱱᱤᱥ ᱵᱟᱦᱟᱨᱮ ᱡᱮᱢᱚᱱ ᱟᱵᱮᱨ ᱠᱚ ᱚᱡᱚᱜᱟ
ᱟᱹᱵᱤᱨ, ᱟᱵᱤᱨ ᱚᱡᱚᱜ ᱫᱚ ᱚᱱᱟ ᱫᱚ ᱛᱚ ᱟᱨ ᱵᱟᱝ ᱜᱟᱱᱚᱜ ᱛᱟᱵᱚᱱᱟ ᱥᱮ ᱟᱵᱚᱣᱟᱜ ᱫᱚ᱾ ᱫᱟᱜ ᱫᱩᱞ ᱜᱮ ᱜᱟᱱᱚᱜ ᱛᱟᱵᱚᱱᱟ ᱫᱟᱜ ᱫᱩᱞ ᱜᱮ᱾ ᱠᱟᱱ ᱛᱟᱵᱚᱱᱟ ᱛᱟᱨᱯᱚᱨᱮ ᱟᱨᱦᱚ ᱞᱤᱧ ᱧᱮᱞ ᱵᱟᱲᱟ ᱟᱠᱟᱫᱟ ᱡᱮ ᱟᱨᱦᱚ ᱟᱵᱤᱨ ᱠᱚᱠᱚ ᱚᱡᱚᱜ ᱵᱟᱲᱟᱭᱟ᱾
ᱦᱳᱭ ᱦᱳᱭ ᱚᱱᱟ ᱫᱚ ᱟᱞᱮ ᱯᱟᱦᱴᱟ ᱥᱮᱫ ᱜᱮ ᱵᱮᱥᱤ ᱟᱵᱤᱨ ᱠᱚᱠᱚ ᱚᱡᱚᱜ-ᱟ᱾
ᱟᱞᱮ ᱯᱟᱦᱴᱟ ᱫᱚ ᱱᱚᱛᱮ ᱫᱚ ᱦᱩᱭᱩᱜ ᱜᱮᱭᱟ ᱠᱷᱩᱵ ᱠᱚᱢ ᱚᱱᱟ ᱵᱟᱠᱳ ᱵᱟᱞᱮ ᱚᱡᱚᱜ ᱵᱟᱲᱟ ᱦᱚᱪᱚ ᱠᱚᱣᱟ ᱚᱱᱮ ᱚᱱᱟᱜᱮ ᱟᱨᱠᱤ ᱡᱟᱛᱮ ᱟᱞᱚ ᱦᱩᱭᱩᱜ ᱢᱟ ᱟᱵᱤᱨ ᱫᱚ ᱪᱮᱫᱟᱜ ᱥᱮ ᱟᱵᱚ ᱟᱵᱤᱨ ᱫᱚ ᱫᱤᱠᱩᱣᱟᱜ ᱠᱟᱱᱟ ᱥᱮ
ᱦᱮᱸ ᱦᱮᱸ
ᱟᱫᱚ ᱟᱵᱤᱨ ᱫᱚ ᱫᱤᱠᱩᱣᱟᱜ ᱠᱟᱱ ᱠᱷᱟᱡ ᱫᱚ ᱟᱫᱚ ᱚᱱᱟᱫᱚ ᱟᱵᱤᱨ ᱵᱟᱝ ᱠᱟᱛᱮᱜ ᱫᱟᱜ ᱠᱟᱱ ᱛᱟᱵᱚᱱᱟ ᱟᱵᱚᱣᱟᱜ ᱫᱟᱜ ᱫᱩᱞ ᱠᱟᱱᱟ ᱫᱟᱜ ᱫᱩᱞ ᱟᱵᱚᱱ
ᱦᱳᱭ ᱟᱫᱚ ᱟᱥᱚᱞᱮ ᱟᱞᱮ ᱫᱚ ᱦᱩᱭᱩᱜ ᱠᱟᱱᱟ᱾ ᱫᱤᱠᱩ ᱥᱟᱞᱮ ᱟᱹᱰᱤ ᱟᱸᱴ ᱱᱚᱰᱮ ᱢᱮᱱᱟᱜ ᱠᱚᱣᱟ ᱛᱚ ᱫᱤᱭᱮ ᱚᱱᱟ ᱠᱷᱟᱹᱛᱤᱨ ᱛᱮ ᱟᱨᱠᱤ ᱛᱷᱚᱲᱟ ᱮᱛᱚ ᱜᱩᱞᱢᱤᱞ ᱠᱟᱱᱟ ᱠᱚ ᱡᱮ ᱚᱠᱟᱴᱟᱜ ᱥᱟᱱᱛᱟᱲᱟᱜ ᱠᱟᱱᱟ ᱚᱠᱟᱴᱟᱜ ᱫᱤᱠᱩᱣᱟᱜ ᱠᱟᱱᱟ ᱚᱱᱟ ᱮᱠᱷᱚᱱᱳ ᱯᱚᱨᱡᱚᱱᱛᱚ ᱵᱟᱠᱚ ᱵᱩᱡᱷᱟᱹᱣ ᱫᱟᱲᱮᱭᱟᱜ ᱠᱟᱱᱟ᱾ ᱚ ᱚᱱᱮ ᱚᱱᱟ ᱠᱷᱟᱹᱛᱤᱨ ᱛᱮ ᱩᱱᱠᱩ ᱢᱟᱱᱮ ᱵᱷᱟᱹᱵᱩᱠ ᱪᱟᱵᱟᱜ ᱠᱟᱱᱟ ᱠᱚ ᱢᱮᱱ ᱫᱚ ᱯᱷᱚᱞᱳ- ᱯᱷᱚᱞᱳ ᱛᱮᱠᱚ ᱢᱟᱱᱮ ᱟᱹᱛᱩᱜ ᱠᱟᱱᱟ ᱵᱟᱠᱚ ᱢᱮᱱ-ᱟ ᱚᱱᱠᱟ ᱜᱮ ᱟᱫᱚ ᱵᱩᱡᱷᱟᱹᱣ ᱠᱚ ᱦᱩᱭᱩᱜ ᱠᱟᱱ ᱨᱮᱦᱚᱸ ᱟᱫᱚ ᱢᱟᱱᱮ ᱦᱤᱲᱤᱧ ᱫᱟᱠᱚ ᱪᱮᱫ ᱪᱤᱠᱟᱭᱟᱢ ᱟᱫᱚ ᱚᱱᱟ ᱠᱷᱟᱹᱛᱤᱨ ᱛᱮ ᱟᱨ ᱟᱨ ᱡᱮᱦᱮᱛᱩ ᱱᱚᱸᱰᱮ ᱡᱚᱛᱚᱠᱷᱚᱡ ᱞᱟᱹᱴᱩ ᱡᱤᱱᱤᱥ ᱦᱩᱭᱩᱜ ᱠᱟᱱᱟ ᱱᱚᱰᱮ ᱵᱤᱥᱥᱚ ᱵᱷᱟᱨᱚᱛᱤ ᱡᱟᱦᱟᱸ ᱢᱟᱱᱮ ᱫᱳᱞ ᱞᱟᱹᱜᱤᱫ ᱡᱚᱛᱚᱠᱷᱚᱡ ᱯᱷᱮᱢᱟᱥ ᱯᱷᱮᱢᱟᱥᱟ ᱛᱚ ᱱᱚᱰᱮ ᱫᱚ ᱟᱢ ᱪᱟ ᱠᱟᱨᱵᱤ ᱟᱢ ᱵᱟᱢ ᱢᱟᱱᱟᱣ ᱫᱟᱲᱮ ᱟᱠᱚᱣᱟ ᱦᱚᱲ ᱡᱮᱦᱮᱛᱩ ᱨᱟᱸᱜᱟᱢᱴᱤ ᱫᱮᱥ᱾ ᱟᱹᱫᱤᱵᱟᱹᱥᱤ ᱫᱮᱥ ᱟᱫᱤ ᱵᱩᱡᱷᱟᱹᱜ ᱠᱟᱱ ᱜᱮᱭᱟᱢ ᱛᱚ ᱱᱚᱝᱠᱟ ᱜᱮ ᱟᱨᱠᱤ ᱱᱚᱰᱮ ᱫᱚ ᱚᱱᱠᱟᱱ ᱮᱨᱤᱭᱟ ᱠᱟᱱᱟ ᱡᱟᱦᱟᱸ ᱨᱮᱫᱚ ᱟᱢ ᱫᱚ ᱚᱠᱟ ᱡᱤᱱᱤᱥ ᱦᱚᱸ ᱵᱟᱢ ᱢᱟᱱᱟᱣ ᱫᱟᱲᱮᱭᱟᱜ-ᱟ ᱟᱨ ᱚᱠᱟ ᱡᱤᱱᱤᱥ ᱦᱚᱸ ᱵᱟᱢ ᱪᱮᱠᱟ ᱫᱟᱲᱮᱭᱟᱜ-ᱟ᱾ ᱦᱚᱭ ᱥᱮ ᱛᱟᱨ ᱢᱚᱫᱷᱮ ᱦᱚᱸ ᱱᱤᱡᱮᱛᱮ ᱥᱚᱪᱮᱛᱚᱱ ᱛᱟᱦᱮᱱ ᱦᱩᱭᱩᱜ ᱛᱟᱢᱟ ᱟᱨᱠᱤ
ᱚᱱᱟᱜᱮ ᱟᱨᱠᱤ ᱱᱤᱡᱮ ᱛᱚ ᱵᱟᱠᱷᱟᱡ ᱫᱚ ᱱᱤᱡᱮ ᱟᱨ ᱱᱤᱡᱮ ᱛᱮᱜᱮ ᱴᱷᱤᱠ ᱛᱟᱦᱮᱱ ᱞᱟᱜᱟᱜ-ᱟ᱾ ᱱᱤᱡᱮ ᱡᱟᱛᱮ ᱚᱱᱟ ᱠᱚ ᱟᱞᱚ ᱵᱟᱢ ᱵᱮᱵᱚᱦᱟᱨ ᱞᱮᱱᱠᱷᱟᱡ ᱜᱮᱛᱚ ᱴᱷᱤᱠ ᱵᱟᱠᱷᱟᱡ ᱫᱚ ᱩᱱᱠᱩ ᱫᱚ ᱵᱟᱠᱚ ᱢᱮᱛᱟᱢᱟ ᱡᱮ ᱱᱚᱣᱟ ᱚᱡᱚᱜ ᱢᱮᱥᱮ ᱚᱱᱟ ᱚᱡᱚᱜ ᱢᱮ᱾
ᱦᱳᱭ ᱦᱳᱭ ᱚᱱᱟ ᱢᱟ ᱠᱟᱱ ᱜᱮ
ᱱᱤᱡᱮ ᱟᱢ ᱡᱟᱦᱟᱸᱢ ᱠᱟᱹᱢᱤᱭᱟ ᱟᱢ ᱡᱟᱦᱟᱸ ᱟᱢ ᱡᱩᱫᱤ ᱫᱟᱜ ᱮᱢ ᱫᱩᱞᱟᱭᱟ ᱟᱢ ᱟᱢ ᱫᱚ ᱩᱱᱤ ᱚᱡᱚᱜ ᱦᱚᱪᱚᱟᱭ ᱢᱮ ᱛᱤᱱ ᱟᱫᱚ ᱩᱱᱤ ᱢᱮᱛᱟᱭ ᱢᱮ ᱤᱧᱫᱚ ᱵᱟᱹᱧ ᱚᱡᱚᱜ ᱛᱟᱢᱟ